ᱦᱮᱞᱳ, ᱦᱚᱸ ᱦᱮᱸ, ᱨᱚᱲ ᱠᱚ ᱟᱸᱡᱚᱢᱚᱜ ᱠᱟᱱ ᱛᱟᱹᱞᱤᱧᱟ?
ᱦᱳᱭ, ᱟᱸᱡᱚᱢᱚᱜ ᱠᱟᱱ ᱛᱟᱵᱤᱱᱟ᱾
ᱚ, ᱛᱟᱦᱞᱮ ᱪᱮᱫ ᱠᱚᱵᱮᱱ ᱪᱤᱠᱟᱹ ᱵᱟᱲᱟᱭᱮᱜᱼᱟ ᱦᱟᱸᱜ ᱱᱤᱛᱚᱝ ᱫᱚ?
ᱪᱮᱜ ᱦᱚᱸ ᱵᱟᱝᱜᱮ ᱫᱩᱲᱩᱵ ᱵᱟᱲᱟᱣᱟᱠᱟᱱᱟᱞᱤᱧ ᱱᱤᱛᱳᱝ ᱫᱚ᱾
ᱚ, ᱛᱟᱞᱦᱮ ᱱᱟᱯᱟᱭ ᱵᱟᱲᱟ ᱜᱮᱭᱟᱵᱮᱱ?
ᱦᱮᱸ, ᱦᱳᱭ, ᱱᱟᱯᱟᱭ ᱵᱟᱲᱟ ᱜᱮᱭᱟᱞᱤᱧ, ᱟᱻ ᱾ᱟᱵᱮᱱ ᱜᱮ ᱪᱮᱫ ᱞᱮᱠᱟ ᱢᱮᱱᱟᱜ ᱟᱠᱟ ᱵᱮᱱᱟ?
ᱟᱹᱞᱤᱧ ᱦᱚᱸ ᱱᱤᱛᱚᱜ ᱫᱚ ᱱᱟᱯᱟᱭ ᱵᱟᱲᱟ ᱜᱮ ᱱᱚᱜᱼᱚᱭ, ᱟᱵᱮᱱ ᱜᱮ? ᱪᱮᱫ ᱞᱮᱠᱟ ᱢᱮᱱᱟᱜ ᱠᱟᱜ ᱵᱮᱱᱟ? ᱚᱲᱟᱜ ᱦᱚᱲ ᱠᱚ ᱪᱮᱫ ᱞᱮᱠᱟ ᱢᱮᱱᱟᱜ ᱟᱠᱟᱜ ᱠᱚᱣᱟ?
ᱟᱸ, ᱟᱹᱞᱤᱧ ᱦᱚᱸ ᱱᱟᱯᱟᱭ ᱜᱮᱭᱟᱞᱤᱧ, ᱚᱲᱟᱜ ᱦᱚᱲ ᱠᱚᱦᱚᱸ ᱥᱟᱱᱟᱢ ᱠᱚᱜᱮ ᱠᱚ ᱱᱟᱯᱟᱭ ᱜᱮᱭᱟ ᱱᱤᱭᱟᱹ ᱜᱷᱟᱹᱲᱤᱡ ᱫᱚ᱾
ᱦᱳᱭ ᱦᱳᱭ, ᱱᱟᱯᱟᱭ ᱛᱟᱦᱮᱱ ᱞᱮᱱ ᱜᱮᱛᱚ ᱵᱷᱟᱜᱤ, ᱦᱮᱸ ᱵᱟᱝ?
ᱦᱳᱭ, ᱱᱟᱯᱟᱭ ᱛᱟᱦᱮᱸᱞᱮᱠᱷᱟᱱ ᱜᱮ ᱱᱟᱯᱟᱭ᱾ ᱟᱨ ᱟᱵᱮᱱ ᱚᱱᱛᱮ ᱚᱲᱟᱜ ᱥᱮᱫ ᱫᱚ ᱪᱮᱫ ᱞᱮᱠᱟ ᱢᱮᱱᱟᱜ ᱟᱠᱟᱫ ᱠᱚᱣᱟ?
ᱦᱳᱭ, ᱟᱞᱮ ᱱᱚᱛᱮ ᱦᱚᱸ ᱦᱟᱸᱜ ᱱᱟᱯᱟᱭ ᱜᱮ ᱢᱮᱱᱟᱜ ᱠᱟᱜ ᱠᱚᱣᱟ ᱢᱮᱱᱟᱜ ᱫᱚ, ᱟᱫᱚ ᱚᱲᱟᱜ ᱥᱮᱱ ᱱᱚᱝᱠᱟ ᱦᱚᱞᱟ ᱢᱟᱫᱷᱮᱨ ᱜᱮ ᱯᱷᱳᱱ ᱦᱩᱭ ᱞᱮᱱᱟ, ᱟᱫᱚ ᱞᱟᱹᱭ ᱫᱟᱠᱚ ᱱᱟᱯᱟᱭ ᱜᱮ ᱢᱮᱱᱟᱜ ᱞᱮᱭᱟ ᱟᱨ ᱪᱟᱥᱵᱟᱥ ᱠᱚᱦᱚᱸ ᱦᱟᱸᱜ ᱦᱩᱭ ᱦᱩᱭ ᱵᱟᱨᱟᱵᱟᱨᱤ ᱜᱚᱫ ᱟᱠᱟᱱ ᱜᱮᱭᱟ ᱟᱞᱮ ᱥᱮᱫ ᱫᱚ᱾ ᱟᱨ ᱟᱹᱰᱤ ᱡᱟᱭᱜᱟ ᱦᱟᱸᱜ ᱟᱞᱮ ᱚᱱᱟ ᱥᱩᱨ ᱥᱩᱯᱩᱨ ᱠᱚᱨᱮ ᱦᱟᱸᱜ ᱵᱟᱭ ᱫᱚ ᱵᱟᱭ ᱦᱩᱭ ᱟᱠᱟᱱ ᱜᱮᱭᱟ᱾ ᱟᱞᱮ ᱫᱚ ᱦᱟᱸᱜ ᱢᱟᱱᱮ ᱫᱟᱜ ᱡᱟᱹᱲᱤ ᱛᱮ ᱫᱚ ᱦᱟᱸᱜ ᱵᱟᱝᱞᱮ ᱨᱚᱦᱚᱭ ᱟᱠᱟᱫᱟ ᱢᱟᱱᱮ ᱠᱮᱱᱮᱞ ᱠᱚ ᱚᱝᱠᱟ ᱢᱮᱱᱟᱜ ᱛᱟᱞᱮᱭᱟ ᱢᱤᱱᱤ ᱠᱚ᱾ ᱚᱱᱟ ᱛᱮᱜᱮ ᱦᱚᱸᱞᱮ ᱨᱚᱦᱚᱭ ᱵᱟᱲᱟ ᱠᱟᱫᱟ᱾ ᱠᱷᱟᱱ ᱱᱮᱥ ᱫᱚ ᱧᱮᱞᱚᱜ ᱠᱟᱱᱟ ᱛᱚ ᱥᱮᱨᱢᱟ ᱡᱟᱹᱲᱤ ᱠᱚᱫᱚ ᱦᱟᱸᱜ ᱵᱟᱝ ᱦᱩᱭ ᱵᱟᱲᱟ ᱟᱠᱟᱱᱟ, ᱦᱮᱸ ᱥᱮ?
ᱦᱳᱭ, ᱟᱨ ᱦᱩᱭᱩᱜ ᱠᱟᱱ ᱨᱮᱦᱚᱸ ᱚᱱᱠᱟ ᱢᱚ ᱛᱚ ᱠᱚ ᱫᱚ ᱵᱟᱭ ᱫᱟᱜ ᱡᱟᱹᱲᱤᱭ ᱫᱟᱭ ᱛᱚ ᱚᱱᱟ ᱠᱟᱨᱚᱱ ᱛᱮᱜ ᱨᱚᱦᱚᱭ ᱠᱚᱦᱚᱸ ᱟᱹᱰᱤ ᱵᱤᱞᱚᱢ ᱜᱚᱫᱚᱜ ᱠᱟᱱ ᱛᱟᱵᱚᱱᱟ ᱵᱟᱝᱥᱮ? ᱱᱤᱭᱟᱹ ᱵᱟᱨ ᱫᱚ ᱟᱹᱰᱤᱴᱟᱜ ᱜᱮ ᱵᱤᱞᱚᱢ ᱠᱟᱱ ᱛᱟᱵᱚᱱᱟ᱾
ᱮᱠᱫᱚᱢ ᱮᱠᱫᱚᱢ᱾
ᱦᱳᱭ ᱛᱟᱦᱚᱞᱮ ᱟᱯᱮ ᱫᱚ ᱟᱹᱰᱤ ᱱᱟᱯᱟᱭ ᱟᱨᱠᱤ ᱠᱮᱱᱮᱞ ᱫᱟᱜ ᱠᱚ ᱥᱩᱡᱳᱜᱽ ᱥᱩᱵᱤᱫᱷᱟ ᱢᱮᱱᱟᱜ ᱟᱠᱟᱫ ᱛᱟᱯᱮᱭᱟ, ᱵᱟᱝ ᱥᱮ?
ᱦᱳᱭ ᱦᱳᱭ, ᱟᱹᱰᱤᱴᱟ ᱜᱮ ᱦᱟᱸᱜ ᱱᱟᱯᱟᱭ ᱜᱮᱭᱟ, ᱟᱞᱮ ᱫᱚᱞᱮ ᱵᱩᱡᱷᱟᱹᱣ ᱜᱮᱭᱟ, ᱚᱱᱟ ᱠᱷᱟᱹᱛᱤᱨ ᱜᱮ ᱢᱟᱱᱮ ᱢᱟᱱᱮ ᱵᱟᱨᱚ ᱢᱟᱥ ᱜᱮ ᱪᱟᱥ ᱵᱟᱥ ᱦᱩᱭᱩᱜ ᱛᱟᱞᱮᱭᱟ, ᱥᱟᱶᱛᱮ ᱢᱟᱱᱮ ᱠᱚᱢ ᱧᱚᱜ ᱜᱮᱛᱟᱞᱮᱭᱟ ᱛᱚ ᱠᱷᱮᱛ ᱚᱱᱟ ᱠᱷᱟᱹᱛᱤᱨ ᱨᱮᱦᱚᱸ ᱵᱟᱨ ᱫᱷᱟᱹᱣ ᱟᱞᱮ ᱜᱮᱞᱮ ᱪᱟᱥᱟ ᱟᱞᱮ ᱫᱚ᱾
ᱚ
ᱚᱱ ᱚᱝᱠᱟ ᱡᱚᱸᱰᱨᱟ ᱠᱚᱞᱮ ᱮᱨ, ᱮᱨ ᱵᱟᱲᱟ ᱠᱟᱫᱟ ᱱᱤᱛᱚᱜ ᱫᱚ ᱦᱟᱸᱜ, ᱟᱹ ᱡᱚᱸᱰᱨᱟ ᱠᱚ ᱟᱯᱮ ᱥᱮᱱ ᱡᱚᱸᱰᱨᱟ ᱠᱚᱯᱮ ᱮᱨ ᱜᱮᱭᱟ ᱥᱮ ᱵᱟᱝᱜᱮ
ᱮᱸᱻ ᱡᱚᱸᱰᱨᱟ ᱠᱚᱫᱚ ᱟᱞᱮ ᱥᱮᱫᱚ ᱵᱟᱝᱞᱮ ᱮᱨ ᱜᱮᱭᱟ ᱡᱚᱸᱰᱨᱟ ᱠᱚᱫᱚ᱾ ᱟᱪᱪᱷᱟ ᱢᱮᱱ ᱟᱯᱮ ᱡᱚᱸᱰᱨᱟ ᱠᱚ ᱯᱮ ᱮᱨ ᱜᱮᱭᱟ ᱚᱱᱟ ᱫᱚ ᱚᱲᱟᱜ ᱥᱩᱢᱩᱝ ᱡᱚᱢ ᱞᱟᱹᱜᱤᱫ ᱥᱮ ᱟᱠᱷᱟᱨᱤᱧ ᱞᱟᱹᱜᱤᱫ ᱦᱚᱸ
ᱵᱟᱝᱜᱮ ᱦᱟᱸᱜ ᱚᱲᱟᱜ ᱥᱩᱢᱩᱝ ᱡᱚᱢ ᱞᱟᱹᱜᱤᱫ ᱜᱮ ᱩᱱᱟᱹᱜ ᱵᱤᱥᱤ ᱧᱚᱜ ᱫᱚ ᱦᱟᱸᱜ ᱵᱟᱭ ᱪᱟᱥ ᱵᱟᱲᱟᱭ ᱦᱩᱭᱩᱜ ᱜᱮᱭᱟ᱾ ᱚᱲᱟᱜ ᱥᱩᱢᱩᱝ ᱡᱚᱢ ᱞᱟᱹᱜᱤᱫ ᱜᱮ᱾ ᱟᱨ ᱱᱚᱝᱠᱟ ᱦᱟᱸᱜ ᱧᱮᱞᱚᱜᱼᱟ ᱡᱮ ᱚᱱᱟ ᱠᱚ ᱨᱚᱦᱚᱭ ᱵᱟᱲᱟᱭ ᱜᱮᱭᱟᱞᱮ ᱛᱚ ᱡᱚᱸᱰᱨᱟ ᱠᱚ, ᱛᱟᱨᱯᱚᱨᱮ ᱵᱷᱮᱱᱰᱤ ᱠᱚ᱾ ᱟᱭᱢᱟ ᱠᱤᱪᱷᱩ ᱛᱟᱦᱮᱱ ᱜᱮᱭᱟ ᱢᱟᱱᱮ ᱚᱱᱟ ᱫᱚ ᱚᱲᱟᱜ ᱠᱚ ᱨᱮ ᱡᱚᱢ ᱵᱟᱲᱟ ᱞᱟᱹᱜᱤᱫ ᱜᱮ ᱦᱟᱸᱜ᱾
ᱚᱸ ᱟᱞᱮ ᱥᱮᱫ ᱦᱚᱸ ᱡᱮᱢᱚᱱ ᱥᱚᱵᱽᱡᱤ ᱠᱚ ᱟᱹᱰᱤ ᱟᱭᱢᱟ ᱜᱮ ᱪᱟᱥ ᱦᱩᱭᱩᱜ ᱜᱮᱭᱟ᱾ ᱡᱮᱢᱚᱱ ᱠᱩᱸᱫᱽᱨᱤ ᱠᱚ, ᱥᱚᱥᱟ ᱠᱚ, ᱠᱟᱞᱞᱟ ᱠᱚ, ᱵᱤᱢ ᱠᱚ᱾ ᱟᱸᱻ ᱟᱹᱰᱤ ᱟᱭᱢᱟ ᱨᱚᱠᱚᱢᱟᱜ ᱥᱚᱵᱽᱡᱤ ᱜᱮ ᱪᱟᱥ ᱦᱩᱭᱩᱜ ᱜᱮᱭᱟ, ᱢᱮᱱᱱᱠᱷᱟᱱ ᱫᱚ ᱟᱞᱮ ᱥᱮᱫ ᱫᱚ ᱡᱮᱢᱚᱱ ᱟᱠᱷᱨᱤᱧ ᱞᱟᱹᱜᱤᱫ ᱮᱦᱚ ᱟᱨ ᱤᱭᱟᱹ ᱪᱮᱫ ᱠᱚ ᱞᱮᱭᱟ ᱚᱲᱟᱜ ᱠᱚ ᱡᱚᱢ ᱦᱚᱸ ᱛᱚ ᱦᱳᱭᱳᱜᱼᱟ ᱚᱱᱟ ᱠᱚᱜᱮ ᱵᱟᱝ ᱥᱮ?
ᱮᱠᱫᱚᱢ ᱮᱠᱫᱚᱢ ᱦᱳᱭ ᱢᱟᱱᱮ ᱱᱤᱡᱮᱨᱮᱡ ᱪᱟᱥ ᱠᱟᱜ ᱠᱷᱟᱱ ᱫᱚ ᱪᱮᱫ ᱠᱤᱨᱤᱧ ᱵᱟᱡᱟᱨ ᱥᱟᱨ ᱠᱚᱨᱮ ᱠᱤᱨᱤᱧ ᱠᱚ ᱵᱟᱝ ᱦᱩᱭᱩᱜ ᱛᱟᱢᱟ ᱟᱨ ᱱᱮᱛᱟᱨ ᱢᱟ ᱫᱟᱜ ᱡᱟᱹᱯᱩᱫ ᱡᱤᱱ᱾ ᱚᱱᱟ ᱦᱟᱴ, ᱦᱟᱴ ᱵᱟ ᱦᱟᱴ ᱵᱟᱡᱟᱨ ᱦᱚᱸ ᱱᱚᱝᱠᱟ ᱪᱟᱞᱟᱣ ᱵᱟᱭ ᱜᱟᱱᱚᱜᱼᱟ ᱥᱮ ᱵᱟᱝ
ᱦᱳᱭᱻ ᱟᱨ ᱚᱱᱮ
ᱮᱱᱠᱷᱟᱱ ᱫᱚ ᱦᱟᱸᱜ ᱱᱤᱡᱮᱨᱟᱜ ᱛᱟᱦᱮᱱ ᱠᱷᱟᱱ ᱫᱚ ᱦᱟᱸᱜ ᱡᱚᱠᱷᱚᱱ ᱢᱚᱱ ᱛᱚᱠᱷᱚᱱᱮᱢ ᱡᱟᱦᱟᱸ ᱩᱛᱩ ᱥᱟᱱᱟᱭᱮᱫ ᱢᱮᱭᱟ ᱚᱱᱟ ᱜᱚᱫ ᱟᱹᱜᱩ ᱠᱮᱫᱟᱢ ᱟᱨᱮᱢ ᱩᱛᱩ ᱜᱚᱫ ᱠᱮᱫᱟ ᱟᱨ ᱵᱟᱡᱟᱨ ᱥᱟᱨ ᱨᱮᱫᱚ ᱦᱟᱸᱜ ᱡᱩᱫᱤᱢ ᱵᱟᱡᱟᱨ ᱨᱮ ᱫᱚ ᱦᱟᱸᱜ ᱪᱟᱞᱟᱜ ᱟᱢ ᱫᱟᱜ ᱡᱟᱹᱲᱤ ᱦᱚᱸ ᱧᱟᱢ ᱢᱮᱭᱟᱭ ᱥᱟᱶᱛᱮ ᱵᱟ ᱦᱚᱸᱢ ᱪᱟᱞᱟᱣ ᱫᱟᱲᱮᱭᱟᱜᱼᱟ ᱱᱤᱛ ᱱᱮᱛᱟᱨ ᱫᱚ ᱦᱚᱭ ᱫᱟᱜ ᱫᱤᱱ ᱠᱟᱱᱟ ᱛᱚ᱾
ᱦᱳᱭ, ᱱᱤᱡᱮᱨᱟᱜ ᱛᱟᱦᱮᱱ ᱠᱷᱟᱱ ᱫᱚ ᱤᱪᱪᱷᱟᱹ ᱢᱚᱛᱚ ᱦᱩᱭᱩᱜᱼᱟ ᱟᱨ
ᱦᱳᱭ ᱛᱟᱞᱦᱮ ᱦᱟᱸᱜ ᱟᱯᱮ ᱫᱚ ᱪᱟᱥ ᱠᱟᱜ ᱜᱮᱭᱟᱯᱮ ᱛᱟᱞᱦᱮ ᱦᱟᱸᱜ ᱥᱚᱵᱽᱡᱤ ᱯᱟᱹᱛᱤ ᱠᱚᱫᱚ ᱦᱮᱸ ᱵᱟᱝ?
ᱱᱤᱭᱟᱹ ᱵᱟᱨ ᱫᱚ ᱚᱱᱠᱟ ᱫᱚ ᱟᱞᱮ ᱫᱚ ᱵᱟᱝᱞᱮ ᱪᱟᱥ ᱟᱠᱟᱜᱼᱟ ᱮᱱᱠᱷᱟᱱ ᱫᱚ ᱟᱹᱰᱤ ᱟᱭᱢᱟ ᱦᱚᱲ ᱜᱮᱠᱚ ᱪᱟᱥ ᱠᱟᱜ-ᱟ᱾
ᱮᱸᱜ ᱱᱤᱭᱟᱹ ᱵᱟᱨ ᱫᱚ ᱟᱞᱮ ᱫᱚ ᱠᱤᱪᱷᱩ ᱯᱨᱚᱵᱽᱞᱮᱢ ᱠᱷᱟᱹᱛᱤᱨ ᱛᱮ ᱵᱟᱝᱞᱮ ᱪᱟᱥ ᱫᱟᱲᱮ ᱠᱟᱣᱫᱟ᱾ ᱟᱨ ᱱᱮᱜ-ᱮ ᱱᱤᱛᱳᱜ ᱟᱨᱠᱤ ᱪᱟᱥ ᱦᱩᱭ ᱠᱚᱜᱼᱟ ᱟᱨᱠᱤ ᱠᱟᱞᱞᱟ ᱠᱚ, ᱠᱩᱸᱫᱽᱨᱤ ᱠᱚ, ᱥᱚᱥᱟ ᱠᱚ ᱟᱫᱚ ᱮᱱᱠᱷᱟᱱ ᱚᱱᱮ ᱫᱟᱜ ᱡᱟᱹᱲᱤ ᱢᱟᱱᱮ ᱢᱟᱱᱮ ᱢᱟᱲᱟᱝ ᱢᱟ ᱵᱟᱭ ᱫᱟᱜ ᱡᱟᱲᱤᱭᱮᱫ ᱛᱟᱦᱮᱸᱜ, ᱟᱨ ᱡᱚᱠᱷᱚᱱ ᱜᱮ ᱱᱚᱜ-ᱚᱭ ᱱᱮᱥ ᱥᱚᱢᱚᱭ ᱨᱚᱦᱚᱭ ᱥᱩᱢᱚᱭ ᱦᱚᱸᱭ ᱦᱮᱡ ᱮᱱᱟ ᱟᱨ ᱱᱮᱛᱟᱨ ᱢᱟ ᱠᱟᱹᱴᱤᱡ ᱫᱟᱜ ᱡᱟᱹᱲᱤᱭ ᱟᱫᱚ ᱫᱟᱜ ᱡᱟᱹᱲᱤ ᱞᱮᱠᱷᱟᱱ ᱚᱱᱟ ᱠᱷᱮᱛ ᱠᱚᱨᱮ ᱛᱳᱸᱵᱟ ᱞᱮᱱ ᱠᱷᱟᱱ ᱚᱱᱟ ᱠᱚᱫᱚ ᱥᱮᱭᱟ ᱟᱥ ᱥᱮ ᱚᱱᱟ ᱦᱚᱛᱮᱡ ᱛᱮ ᱨᱚᱦᱚᱭ ᱦᱚᱸ ᱵᱟᱝ ᱜᱟᱱᱚᱜ ᱠᱟᱱᱟ ᱚᱱᱠᱟ ᱫᱚ ᱦᱟᱯᱟ. ᱭ ᱵᱟᱭ ᱫᱟᱜ ᱡᱟᱹᱲᱤ ᱠᱚ ᱟᱫᱚ ᱦᱩᱲᱩ ᱢᱟᱱᱮ ᱫᱟᱜ ᱡᱟᱹᱲᱤ ᱫᱚᱨᱠᱟᱨ ᱦᱚᱸ ᱫᱚᱨᱠᱟᱨ ᱠᱟᱱ ᱛᱟᱵᱚᱱᱟ ᱦᱩᱲᱩ ᱠᱚ ᱪᱟᱥ ᱞᱟᱹᱜᱤᱫ ᱛᱮ ᱟᱨ ᱥᱚᱵᱽᱡᱤ ᱠᱚ ᱠᱷᱟ. ᱛᱤᱨ ᱛᱮ ᱫᱚ ᱠᱟ. ᱴᱤᱡ ᱟᱨᱠᱤ ᱵᱟᱝ ᱱᱟᱯᱟᱭᱚᱜ ᱠᱟᱱᱟ ᱾
ᱮᱠᱫᱚᱢ - ᱮᱠᱫᱚᱢ ᱦᱳᱭ ᱦᱩᱲᱩ ᱪᱟᱥ ᱞᱟᱹᱜᱤᱫ ᱫᱚ ᱦᱟᱸᱜ ᱫᱟᱜ ᱡᱟᱹᱲᱤ ᱢᱟ ᱞᱟᱹᱠᱛᱤ ᱠᱟᱱ ᱜᱮᱭᱟ ᱢᱮᱱᱠᱷᱟᱱ ᱥᱚᱵᱽᱡᱤ ᱪᱟᱥ ᱞᱟᱹᱜᱤᱫ ᱛᱮᱦᱚᱸ ᱫᱟᱜ ᱡᱟᱹᱲᱤ ᱡᱟᱹᱥᱛᱤ ᱧᱟᱢ ᱞᱮᱠᱷᱟᱱ ᱫᱚ ᱦᱟᱸᱜ ᱵᱟᱭᱼᱼ ᱦᱩᱭᱩᱜᱼᱟ ᱥᱮ ᱥᱮᱭᱟᱜᱼᱟ ᱚᱱᱟ ᱛᱮᱜᱮ ᱧᱮᱞ ᱜᱟᱱᱚᱜ-ᱟ ᱱᱤᱛᱼᱼ ᱱᱤᱛᱚᱜ ᱫᱚ ᱥᱚᱵᱽᱡᱤ ᱪᱟᱥᱫᱚ ᱦᱟᱸᱜ ᱚᱱᱟ ᱠᱷᱟᱹᱛᱤᱨ ᱜᱮ ᱥᱚᱵᱽᱡᱤ ᱪᱟᱥᱫᱚ ᱱᱤᱛᱚᱜ ᱫᱚ ᱦᱟᱸᱜ ᱠᱚᱢ ᱠᱚ ᱪᱟᱥᱟ ᱡᱟᱦᱟᱸ ᱜᱷᱩᱴᱩ ᱡᱟᱭᱜᱟ ᱠᱚᱼᱼ ᱥᱮ ᱚᱱᱟ ᱡᱟᱭᱜᱟ ᱠᱚᱨᱮ ᱠᱚ ᱪᱟᱥᱟ, ᱢᱟᱱᱮ ᱦᱟᱸᱜ ᱱᱚᱝᱠᱟ ᱠᱷᱮᱛ ᱠᱚᱨᱮ ᱫᱚ ᱦᱟᱸᱜᱼᱼ ᱱᱤᱛᱚᱜ ᱫᱚ ᱵᱟᱝᱠᱚ ᱪᱟᱥ ᱜᱮᱭᱟ, ᱱᱤᱛᱚᱜ ᱫᱚ ᱦᱟᱸᱜ ᱟᱵᱚ ᱦᱩᱲᱩ ᱨᱚᱦᱚᱭᱼᱼ ᱥᱤᱡᱮᱱ ᱠᱟᱱ ᱛᱟᱵᱚᱱᱟ ᱛᱚ ᱟᱫᱚ ᱦᱩᱲᱩ ᱨᱚᱦᱚᱭ ᱦᱚᱸ ᱡᱩᱫᱤ ᱵᱟᱵᱚᱱ ᱨᱚᱦᱚᱭᱟ ᱛᱟᱦᱚᱞᱮ ᱠᱷᱟᱱᱟᱜ ᱪᱮᱫ ᱵᱚᱱ ᱡᱚᱢᱟ ᱦᱮᱸ ᱵᱟᱝ ᱵᱚᱪᱷᱚᱨ ᱨᱮᱛᱚ ᱢᱤᱫ ᱫᱤᱱ ᱮᱠᱫᱚᱢ-ᱮᱠᱫᱚᱢᱼᱼ ᱵᱚᱪᱷᱚᱨ ᱨᱮᱛᱚ ᱦᱟᱸᱜ ᱢᱤᱫ ᱫᱤᱱ
ᱢᱮᱱᱮᱫᱼᱟ ᱞᱤᱧ ᱡᱮ ᱟᱯᱮ ᱚᱱᱛᱮ ᱫᱚ ᱟᱹᱞᱩ ᱠᱚᱠᱚ ᱪᱟᱥ ᱜᱮᱭᱟ ᱥᱮ ᱵᱟᱝᱟ?
ᱵᱟᱝᱜᱮ ᱦᱟᱸᱜ ᱟ. ᱞᱩ ᱠᱚᱫᱚ ᱦᱟᱸᱜ ᱱᱚᱝᱠᱟ ᱫᱚ ᱚᱱᱠᱟ ᱫᱚ ᱵᱟᱝ ᱪᱟᱥ ᱵᱟᱲᱟ ᱦᱩᱭᱩᱜ ᱜᱮᱭᱟ ᱡᱮᱼᱼ ᱮᱸ ᱚᱱᱠᱟ ᱚᱲᱟᱜ ᱠᱚ ᱡᱚᱢ ᱵᱟᱲᱟ ᱞᱟᱹᱜᱤᱫ ᱫᱚ ᱢᱤᱫ ᱵᱚᱥᱛᱟ ᱜᱟᱱ ᱠᱟᱛᱮᱜ ᱪᱟᱥ ᱦᱩᱭᱩᱜ ᱜᱮᱭᱟ ᱦᱟᱸᱜ ᱢᱟᱱᱮ ᱩᱱᱟᱹᱜᱼᱼ ᱟᱹᱠᱷᱨᱤᱧ ᱞᱮᱠᱟ ᱫᱚ ᱦᱟᱸᱜ ᱵᱟᱝ ᱪᱟᱥ ᱦᱩᱭᱩᱜᱼᱟ ᱟᱯᱮ ᱥᱮᱱ ᱜᱮ ᱪᱮᱫ ᱞᱮᱠᱟ ᱛᱟᱦᱚᱞᱮ ᱯᱮ ᱪᱟᱥ ᱜᱮᱭᱟ ᱟᱹᱞᱩ ᱠᱚ?
ᱦᱮᱸ ᱟᱹᱰᱤ ᱰᱷᱮᱨ ᱞᱮ ᱪᱟᱥ ᱜᱮᱭᱟ᱾ ᱟᱹᱰᱤ ᱰᱷᱮᱨ ᱜᱮᱞᱮ ᱪᱟᱥ ᱜᱮᱭᱟ ᱟᱹᱰᱤ ᱰᱷᱮᱨ ᱠᱷᱟᱱ ᱟᱹᱰᱤ ᱰᱷᱮᱨ ᱜᱮ ᱟ. ᱞᱩ ᱫᱚ ᱾
ᱟᱪᱷᱟ ᱢᱟᱱᱮ ᱦᱮᱸ ᱚᱱᱟᱜᱮ ᱢᱤᱫᱼᱼ ᱢᱤᱫᱴᱟᱱ ᱪᱮᱫ ᱠᱚ ᱞᱟᱹᱭᱟ ᱚᱱᱟᱜᱮ ᱢᱤᱫᱴᱟᱝ ᱚᱱᱟ ᱦᱚᱸ ᱚᱱᱟ ᱛᱮᱦᱚᱸ ᱟᱭᱢᱟ ᱰᱷᱮᱨ ᱠᱟᱹᱣᱰᱤ ᱠᱚ ᱟᱨᱡᱟᱜᱼᱟ ᱾ ᱪᱟᱥᱵᱟᱥ ᱛᱮ᱾
ᱦᱮᱸ ᱠᱟᱹᱣᱰᱤ ᱠᱚᱫᱚ ᱟᱨᱡᱟᱼᱟ ᱮᱱᱠᱷᱟᱱ ᱫᱚᱼᱼ ᱱᱤᱭᱟᱹ ᱵᱟᱨ ᱫᱚ ᱠᱟᱹᱣᱰᱤ ᱜᱮ ᱵᱟᱝ ᱦᱩᱭ ᱟᱠᱟᱱᱟ ᱱᱤᱭᱟᱹ ᱵᱟᱨ ᱫᱚ ᱚᱱᱮ ᱫᱟᱢᱼᱼ ᱢᱟᱱᱮ ᱟᱹᱰᱤ ᱜᱮ ᱠᱚᱢ ᱛᱟᱦᱮᱸᱠᱟᱱᱟ ᱥᱮ ᱟᱹᱞᱩ ᱨᱮᱱᱟᱜ ᱚᱱᱟ, ᱚᱱᱟ ᱦᱚᱛᱮᱡ ᱛᱮ᱾
ᱢᱟᱱᱮ ᱚᱱᱟ ᱦᱚᱸ ᱯᱚᱛᱮ ᱥᱮᱨᱢᱟ ᱫᱚ ᱦᱟᱸᱜ ᱴᱷᱤᱠ ᱴᱷᱟᱠ ᱦᱚᱸ ᱫᱟᱢ ᱵᱟᱝᱼᱼ ᱛᱟᱦᱮᱱᱟ ᱚᱠᱟ ᱥᱩᱢᱚᱭ ᱫᱚᱦ ᱞᱚᱥᱚᱜ ᱜᱮᱭᱟᱵᱱ ᱚᱠᱟ ᱥᱚᱢᱚᱭ ᱫᱚ ᱞᱟᱵᱷ ᱯᱨᱚᱯᱷᱤᱴ ᱜᱮᱭᱟᱵᱱ᱾ ᱟᱫᱚ ᱦᱟᱸᱜ ᱱᱚᱝᱠᱟ ᱦᱟᱸᱜ ᱵᱟᱨᱚ ᱢᱟᱥᱼᱼ ᱪᱟᱥ ᱞᱮᱠᱷᱟᱱ ᱫᱚ ᱧᱮᱞᱚᱜᱼᱟ ᱡᱮ ᱢᱤᱫ ᱫᱷᱟᱣ ᱜᱟᱱ ᱢᱤᱫ ᱫᱷᱟᱣ ᱡᱩᱫᱤᱢ ᱞᱚᱥ ᱠᱷᱟᱱᱮᱢ ᱢᱤᱫ ᱫᱷᱟᱼᱼ ᱫᱷᱟᱣ ᱜᱟᱱ ᱫᱚ ᱦᱟᱸᱜ ᱯᱨᱚᱯᱷᱤᱴ ᱮᱢ ᱧᱟᱢ ᱜᱮᱭᱟ ᱚᱠᱟ ᱥᱚᱢᱚᱭ ᱪᱮᱫ ᱞᱮᱠᱟᱼᱼ ᱞᱮᱠᱟ ᱫᱟᱢ ᱨᱟᱠᱟᱵ ᱜᱚᱫᱚᱜ ᱟᱦᱟᱸᱜ ᱚᱱᱟ ᱛᱚᱦᱟᱸᱜ ᱞᱟᱹᱭ ᱛᱚ ᱵᱟᱵᱚᱱ ᱫᱟᱲᱮᱭᱟᱜ ᱠᱟᱱᱟ ᱦᱮᱸ ᱥᱮ ᱵᱟᱝ᱾
ᱦᱳᱭ-ᱦᱳᱭ ᱾
ᱚᱱᱟ ᱫᱚ ᱥᱚᱢᱚᱭ ᱜᱮ ᱞᱟᱹᱭᱟᱵᱚᱱᱟᱭ ᱡᱮᱼᱼ ᱩᱸ ᱛᱤᱱᱟᱹᱜ ᱜᱟᱱ ᱫᱟᱢᱚᱜ ᱠᱟᱱᱟ ᱛᱤᱱᱟᱹᱜ ᱜᱟᱱ ᱵᱟᱝᱜᱮ?
ᱦᱳᱭ ᱾ ᱦᱩᱸ᱾
ᱛᱟᱦᱚᱞᱮ ᱦᱟᱸᱜ ᱟᱨᱚ ᱚᱱᱠᱟ ᱥᱚᱵᱽᱡᱤ ᱠᱚ ᱪᱟᱥ ᱫᱚ ᱦᱟᱸᱜ ᱪᱮᱫ ᱠᱚᱯᱮ ᱪᱟᱥ ᱜᱮᱭᱟ ᱛᱩᱨᱢᱩᱡᱽ ᱠᱚᱯᱮᱼᱼ ᱪᱟᱥ ᱜᱮᱭᱟ ᱥᱮ ᱵᱟᱝ ᱟᱞᱮ ᱥᱮᱱ ᱫᱚ ᱟᱹᱰᱤ ᱡᱟᱹᱥᱛᱤ ᱜᱮ ᱦᱟᱸᱜ ᱛᱩᱨᱢᱩᱡᱽ ᱫᱚᱞᱮ ᱪᱟᱥ ᱜᱮᱭᱟ ᱾
ᱚ ᱟᱹᱰᱤ ᱱᱟᱯᱟᱭ ᱟᱞᱮ ᱥᱮᱫ ᱫᱚ ᱛᱩᱨᱢᱩᱡᱽ ᱠᱚᱫᱚ ᱵᱟᱝᱞᱮ ᱪᱟᱥ ᱜᱮᱭᱟ ᱾ ᱡᱮᱢᱚᱱ ᱠᱚᱸᱰᱷᱟ ᱠᱚ ᱦᱚᱛᱚᱫ ᱠᱚ ᱟᱨ ᱚᱱᱮ ᱡᱮᱧ ᱞᱟᱹᱭ ᱠᱮᱫ᱾ ᱠᱮᱼᱟ ᱚᱱᱟ ᱠᱚᱜᱮᱞᱮ ᱪᱟᱥ ᱜᱮᱭᱟ ᱾
ᱟᱪᱷᱟ-ᱟᱪᱷᱟ᱾
ᱚᱱᱟ ᱵᱟᱹᱲᱛᱤ ᱠᱤᱪᱷᱩ ᱫᱚ ᱩᱱᱟᱹᱜ ᱫᱚ ᱵᱟᱟᱹᱞᱤᱧ ᱧᱮᱞ ᱟᱠᱟᱜᱼᱟ ᱡᱮᱢᱚᱱ ᱠᱷᱚᱥᱞᱟ ᱠᱚ ᱢᱟᱱᱮ ᱟᱞᱩ ᱯᱚᱨᱮ ᱟᱨᱠᱤ ᱠᱤ ᱮᱨ ᱜᱮᱭᱟ ᱠᱚ ᱠᱷᱚᱥᱞᱟ ᱠᱚᱼᱼ ᱟᱨ ᱚᱱᱟ ᱛᱩᱲᱤ ᱠᱚᱫᱚ ᱢᱟᱱᱮ ᱟᱹᱰᱤ ᱠᱚᱢ ᱫᱷᱟᱨᱟ ᱜᱮᱠᱚ ᱢᱟᱱᱮ ᱟᱹᱰᱤ ᱢᱤᱫ ᱵᱟᱨ ᱦᱚᱲ᱾ ᱠᱚ ᱪᱟᱥ ᱜᱮᱭᱟ ᱟᱱᱠᱟ ᱟᱠᱷᱨᱤᱧ ᱞᱮᱠᱟ ᱫᱚ ᱵᱟᱝᱟ ᱟᱨᱠᱤ ᱡᱚᱢ ᱞᱮᱠᱟᱜ ᱜᱮ, ᱟᱨ ᱠᱷᱚᱥᱞᱟ ᱠᱚᱫᱚ ᱚᱱᱮ ᱟᱠᱷᱨᱤᱧ ᱞᱮ ᱞᱮᱠᱟ ᱠᱚ ᱪᱟᱥ ᱜᱮᱭᱟ᱾
ᱮᱠᱫᱚᱢ ᱛᱟᱦᱞᱮ ᱦᱮᱜ ᱚᱱᱠᱟ ᱪᱷᱳᱞᱟ ᱠᱚᱯᱮ ᱪᱟᱥ ᱜᱮᱭᱟ ᱥᱮ ᱵᱟᱝ? ᱪᱷᱚᱞᱟ ᱠᱚ ᱟᱞᱮᱥᱮᱫ ᱢᱟ ᱪᱷᱚᱞᱟ ᱠᱚ ᱨᱟᱜ ᱛᱟᱯᱚᱨᱮ ᱠᱟᱹᱥᱟᱹᱨᱤ ᱛᱟᱯᱚᱨᱮ ᱱᱚᱝᱠᱟ ᱢᱮᱱᱟᱜᱼᱟ
ᱚᱻ ᱟᱹᱰᱤ ᱱᱟᱯᱟᱭ᱾ ᱮᱱᱠᱷᱟᱱ ᱫᱚ ᱟᱞᱮ ᱚᱱᱛᱮᱱᱟᱜ ᱤᱭᱟᱹ ᱠᱚᱨᱮ ᱫᱚ ᱢᱟᱱᱮ ᱵᱟᱝᱞᱤᱧ ᱧᱮᱞ ᱧᱟᱢ ᱠᱟᱜᱼᱟ ᱵᱟᱝᱠᱚ ᱪᱟᱥ ᱜᱮᱭᱟ ᱚᱠᱚᱭ ᱦᱚᱸ᱾ ᱟᱫᱚ ᱦᱩᱭᱩᱜ ᱟᱥᱮ ᱵᱟᱝ ᱚᱱᱟᱫᱚ ᱵᱟᱟᱹᱞᱤᱧ ᱵᱟᱲᱟᱭᱟ᱾ ᱢᱟᱱᱮ ᱵᱟᱹᱞᱤ ᱦᱟᱥᱟ ᱠᱟᱱᱟ ᱛᱚ ᱟᱹᱰᱤᱧ ᱟᱸᱡᱚᱢ ᱵᱟᱲᱟ ᱠᱟᱜᱼᱟ ᱡᱮ ᱚᱱᱟ ᱠᱚᱫᱚ ᱟᱴᱤᱭᱟᱹᱲᱥᱟ ᱠᱚᱨᱮ ᱦᱩᱭᱩᱜ ᱜᱮᱭᱟ ᱵᱤᱥ
ᱮᱠᱫᱚᱢ ᱮᱠᱫᱚᱢ ᱦᱳᱭ ᱦᱳᱭ ᱟᱞᱮ ᱥᱮᱱ ᱫᱚ ᱦᱟᱸᱜ ᱟᱹᱴᱭᱟᱹᱲ ᱦᱟᱥᱟ ᱜᱮ ᱦᱟᱸᱜ ᱠᱟᱱ ᱛᱟᱞᱮᱭᱟ᱾ ᱚᱱᱟ ᱠᱷᱟᱹᱛᱤᱨ ᱛᱮ ᱚᱱᱟ ᱠᱚᱫᱚ ᱡᱟᱹᱥᱛᱤ ᱞᱮ ᱪᱟᱥ ᱜᱮᱭᱟ, ᱟᱫᱚ ᱦᱟᱸᱜ ᱱᱚᱝᱠᱟ ᱠᱚᱫᱚ ᱵᱟᱭ ᱧᱮᱞᱚᱜᱼᱟ ᱱᱤᱛᱚᱜ᱾ ᱱᱤᱛᱚᱜ ᱫᱚ ᱞᱟᱦᱟ ᱫᱚ ᱦᱟᱸᱜ ᱱᱚᱝᱠᱟ ᱦᱚᱸ ᱜᱚᱦᱩᱢ ᱠᱚᱠᱚ ᱪᱟᱥ ᱵᱟᱲᱟᱭᱮᱫ ᱛᱟᱦᱮᱸᱫ, ᱞᱮᱠᱤᱱ ᱱᱤᱛᱚᱜᱜ ᱫᱚ ᱦᱟᱸᱜ ᱜᱚᱦᱩᱢ ᱠᱚ ᱪᱟᱥ ᱠᱚᱦᱚᱸ ᱵᱚᱱᱫᱚ ᱪᱟᱵᱟ ᱟᱠᱟᱱᱟ᱾ ᱟᱨ ᱱᱤᱛᱚᱜ ᱫᱚ ᱱᱚᱜᱼᱚᱭ ᱦᱟᱸᱜ ᱟᱴᱟ ᱠᱚᱵᱚᱱ ᱧᱟᱢ ᱵᱟᱲᱟᱭᱟ ᱛᱚ ᱚᱱᱟ ᱠᱚᱛᱮ ᱜᱮ ᱵᱚᱱ ᱯᱤᱴᱷᱟᱹ ᱞᱮᱴᱚ ᱵᱟᱲᱟᱭᱮᱫᱼᱟ ᱟᱨ ᱦᱟᱸᱜ ᱮᱠᱫᱚᱢ ᱮᱠᱫᱚᱢ, ᱚᱱᱟ ᱠᱷᱟᱹᱛᱤᱨ ᱛᱮ ᱦᱟᱸᱜ ᱪᱟᱥᱵᱟᱥ ᱛᱚ ᱦᱟᱸᱜ ᱵᱟᱭ ᱦᱩᱭᱟᱠᱟᱱᱟ ᱚᱱᱠᱟ ᱫᱚ ᱦᱮᱸ ᱵᱟᱝ?
ᱦᱳᱭ᱾
ᱟᱪᱪᱷᱟ᱾
ᱟᱨ ᱢᱮᱱᱮᱜᱼᱟ ᱞᱤᱧ ᱡᱮ ᱮᱸ ᱛᱟᱦᱚᱞᱮ ᱟᱠᱷᱨᱤᱧ ᱞᱮᱠᱟ ᱫᱚ ᱪᱮᱜ ᱠᱚ ᱪᱟᱥ ᱦᱳᱭᱳᱜ ᱜᱮᱭᱟ ᱟᱯᱮ ᱚᱱᱛᱮ ᱫᱚ? ᱡᱮᱢᱚᱱ ᱢᱟᱱᱮ ᱟᱹᱰᱤ ᱟᱭᱢᱟ ᱰᱷᱮᱨ ᱪᱟᱥ ᱚᱱᱮ ᱚᱱᱮ ᱪᱷᱚᱞᱟ ᱠᱚ ᱛᱳᱨᱢᱩᱡᱽ ᱠᱚ ᱚᱱᱟ ᱠᱚᱜᱮ?
ᱵᱟ ᱪᱷᱳᱞᱟ ᱫᱚ ᱦᱟᱸᱜ ᱚᱝᱠᱟ ᱫᱚ ᱟᱹᱷᱨᱤᱧ ᱞᱮᱠᱟ ᱫᱚ ᱵᱟᱝᱜᱮ ᱪᱟᱥ ᱦᱩᱭᱩᱜ ᱜᱮᱭᱟ ᱚᱲᱟᱜ ᱠᱚᱨᱮ ᱡᱚᱢ ᱵᱟᱲᱟ ᱞᱟᱹᱜᱤᱜ ᱜᱮ᱾ ᱟᱨ ᱱᱚᱝᱠᱟ ᱦᱟᱸᱜ ᱛᱩᱲᱤ ᱠᱚ ᱪᱟᱥ ᱦᱩᱭᱩᱜ ᱜᱮᱭᱟ ᱱᱚᱝᱠᱟ ᱵᱤᱞᱟᱹᱛᱤ ᱵᱮᱸᱜᱟᱲ ᱛᱟᱨᱯᱚᱨᱮ ᱠᱚᱯᱤ ᱛᱟᱯᱚᱨᱮ ᱱᱚᱝᱠᱟ ᱧᱮᱜᱚᱜᱼᱟ ᱡᱟᱹᱥᱛᱤ ᱠᱟᱭᱛᱮ ᱛᱩᱨᱢᱩᱡᱽ ᱫᱚ ᱦᱟᱸᱜ ᱜᱟᱹᱤ ᱜᱟᱹᱲᱤ ᱵᱚᱞᱚᱱᱟ᱾ ᱡᱟᱠᱮ ᱡᱮᱢᱚᱱ ᱫᱚ ᱱᱤᱝᱠᱟᱹ ᱠᱚᱸᱰᱷᱟ ᱠᱚᱠᱚ ᱪᱟᱥ ᱜᱮᱭᱟ ᱛᱚ ᱢᱟᱱᱮ ᱠᱚᱸᱰᱷᱟ ᱪᱟᱥ ᱛᱮᱦᱚᱸ ᱟᱹᱰᱤᱜᱟᱱ ᱞᱟᱵᱷ ᱦᱩᱭᱩᱜ ᱛᱟᱠᱚ ᱜᱮᱭᱟ ᱟᱹᱰᱤ ᱢᱟᱨᱟᱝ ᱢᱟᱭᱟᱢ ᱢᱟᱨᱟᱝ ᱢᱟᱨᱟᱝ ᱢᱟᱨᱟᱝ ᱜᱚᱰᱟ ᱨᱮᱠᱚ ᱠᱚ ᱪᱟᱥ ᱜᱮᱭᱟ᱾ ᱛᱮ ᱵᱟᱹᱭᱦᱟᱹᱲ ᱨᱮᱠᱚ ᱪᱟᱥ ᱜᱮᱭᱟ ᱦᱳᱭ᱾ ᱚᱱᱟ ᱠᱷᱟᱹᱛᱤᱨ ᱛᱮ ᱟᱹᱰᱤ ᱟᱭᱢᱟ ᱜᱟᱱ ᱠᱟᱹᱣᱰᱤ ᱟᱨᱡᱟᱜᱼᱟ᱾
ᱦᱳᱭ᱾ ᱠᱟᱹᱣᱰᱤ ᱜᱮᱛᱚ ᱫᱚᱠᱟᱨ ᱠᱟᱱ ᱛᱟᱵᱚᱱᱟ ᱟᱵᱚ᱾
ᱦᱳᱭ ᱦᱳᱭ ᱟᱨ ᱟᱵᱚ ᱴᱷᱮᱱ ᱟᱵᱚ ᱴᱷᱮᱱ ᱛᱚ ᱦᱟᱸᱜ ᱠᱟᱹᱣᱰᱤ ᱫᱚ ᱵᱟᱭ ᱛᱟᱦᱮᱱᱟ, ᱦᱤᱡ ᱟᱵᱚ ᱴᱷᱮᱱ ᱦᱤᱡᱩᱜᱼᱟ ᱪᱟᱞᱟᱜᱼᱟ ᱠᱟᱹᱣᱰᱤ ᱫᱚ ᱦᱟᱸᱜ᱾ ᱥᱟᱨᱟᱫᱤᱱ ᱵᱟᱭ ᱛᱷᱤᱨ ᱵᱟᱭ ᱛᱟᱦᱮᱱᱟ, ᱱᱤᱛ ᱦᱤᱡᱩᱜᱼᱟ ᱫᱷᱤᱱᱟᱹᱝ ᱪᱟᱞᱟᱜᱼᱟ᱾ ᱡᱟᱦᱟᱱᱟᱜ ᱚᱝᱠᱟ ᱜᱮ ᱠᱤᱨᱤᱧ ᱦᱩᱭᱩᱜ ᱛᱟᱵᱚᱱᱟ, ᱛᱚ ᱦᱟᱱᱟ ᱱᱚᱣᱟ ᱵᱚᱱ ᱠᱤᱨᱤᱧ ᱜᱮᱭᱟ ᱦᱮᱸ ᱵᱟᱝ?
ᱦᱳᱭ ᱠᱟᱹᱣᱰᱤ ᱫᱚ ᱫᱚᱦᱚ ᱞᱮᱠᱟᱱᱟᱜ ᱡᱤᱱᱤᱥ ᱫᱚ ᱵᱟᱝ
ᱦᱳᱭ ᱦᱳᱭ ᱮᱠᱫᱚᱢ ᱡᱩᱫᱤ ᱢᱟᱨᱟᱝ ᱧᱚᱜ ᱨᱳᱜᱽ ᱟᱡᱟᱨ ᱯᱟᱲᱟᱣᱱᱟ ᱦᱚᱴᱟᱛ ᱫᱚ ᱚᱠᱟ ᱠᱚᱨᱮ ᱠᱟᱹᱣᱰᱤ ᱠᱚᱢ ᱧᱟᱢ ᱜᱚᱫᱟ? ᱟᱫᱚ ᱚᱱᱟ ᱠᱚᱨᱮ ᱜᱮ ᱠᱷᱚᱨᱪᱟᱭ ᱦᱩᱭᱩᱜᱼᱟ ᱦᱮᱸ ᱵᱟᱝ ᱟᱨ ᱡᱩᱫᱤ ᱠᱟᱹᱣᱰᱤ ᱠᱚᱦᱚᱸ ᱵᱟᱭ ᱛᱮᱦᱮᱸ ᱞᱮᱱ ᱛᱟᱵᱮᱱᱟ ᱛᱟᱦᱚᱞᱮ ᱠᱷᱟᱱ ᱫᱚ ᱪᱤᱠᱟᱹᱨᱮ ᱪᱤᱠᱟᱹᱛᱮ ᱩᱱᱟᱹᱜ ᱜᱟᱱ ᱴᱟᱠᱟ ᱫᱚᱢᱮᱱ ᱮᱢᱟ ᱟᱨ ᱦᱚᱨ ᱴᱷᱮᱱ ᱫᱷᱟᱨ ᱩᱫᱷᱟᱹᱨ ᱠᱟᱛᱮᱫ ᱦᱚᱸ ᱦᱟᱸᱜ ᱩᱱᱟᱹᱜ ᱞᱚᱜᱚᱱ ᱫᱚ ᱦᱟᱸᱜ ᱵᱟᱭ ᱧᱟᱢᱚᱜ ᱦᱳᱭ ᱩᱱᱟᱹᱜ ᱫᱚ ᱵᱟ ᱠᱚ ᱮᱢ ᱞᱟᱹᱜᱤᱫᱚᱜᱼᱟ, ᱟᱠᱚ ᱦᱚᱸᱛᱚ ᱛᱟᱦᱮᱱ ᱞᱟᱹᱠ ᱛᱤ ᱠᱟᱱ ᱛᱟᱠᱚᱣᱟ ᱦᱮᱸ ᱵᱟᱝ ᱡᱩᱫᱤ ᱟᱠᱚ ᱦᱚᱸ ᱫᱩᱠ ᱵᱤᱯᱚᱫᱽ ᱨᱮᱠᱚ ᱯᱟᱲᱟᱣᱱᱟ ᱛᱟᱦᱚᱞᱮ ᱠᱷᱟᱱ ᱫᱚ ᱦᱚᱸᱜ ᱚᱠᱟᱨᱮ ᱩᱱᱟᱹᱜ ᱠᱟᱹᱣᱰᱤ ᱫᱚᱠᱚ ᱧᱟᱢᱟ ᱦᱮᱸ ᱵᱟᱝ? ᱛᱟᱦᱮᱱ ᱛᱟᱠᱚ ᱨᱮᱦᱚᱸ ᱦᱟᱸᱜ ᱩᱱᱟᱹᱜ ᱦᱟᱸᱜ ᱫᱚ ᱦᱟᱸᱜ ᱡᱚᱛᱚ ᱫᱚ ᱦᱟᱸᱜ ᱵᱟᱠᱚ ᱟᱞᱟᱭ ᱜᱤᱰᱤᱭᱟᱵᱮᱱᱟ ᱡᱮ ᱱᱮ ᱡᱟᱦᱟᱸ ᱛᱤᱱᱟᱹᱜ ᱢᱮᱱᱟᱜᱼᱟ ᱡᱷᱚᱛᱚ ᱤᱫᱤᱭ ᱪᱟᱵᱟᱭ ᱵᱮᱱ ᱦᱮᱸ ᱵᱟᱝ᱾
ᱚᱝᱠᱟ ᱫᱚ ᱚᱠᱚᱭ ᱦᱚᱸ ᱵᱟᱝᱠᱚ, ᱢᱟᱱᱮ ᱵᱟᱝᱠᱚ ᱮᱢᱚᱜ ᱞᱟᱹᱜᱤᱫᱟ ᱵᱟᱝ ᱥᱮ᱾ ᱟᱵᱚ ᱱᱤᱡᱮ ᱦᱚᱸ ᱚᱝᱠᱟ ᱵᱟᱵᱚᱱ ᱮᱢᱟᱠᱚᱣᱟ ᱩᱱᱟᱹᱜ ᱜᱟᱱ ᱫᱚ ᱮᱢᱟᱣᱟᱠᱚᱣᱟ ᱵᱚᱱ ᱱᱤᱡᱮᱨᱟᱜ ᱫᱚ ᱫᱚᱦᱚ ᱫᱚᱨᱠᱟᱨ ᱥᱮ ᱥᱚᱝᱥᱟᱨ ᱪᱟᱞᱟᱣ ᱟᱨᱚ ᱨᱩᱣᱟᱹ ᱦᱟᱹᱥᱩ ᱟᱹᱰᱤ ᱟᱭᱢᱟ ᱠᱤᱪᱷᱩ᱾ ᱢᱮᱱᱟᱜ ᱟᱠᱟᱫ ᱛᱟᱵᱚᱱᱟ ᱦᱚᱴᱟᱛ ᱪᱮᱜ ᱪᱤᱠᱟᱹᱜᱼᱟ ᱪᱮᱜ ᱵᱟᱝ ᱪᱤᱠᱟᱹᱜ-ᱟ ᱚᱦᱚ ᱵᱟᱵᱚᱱ ᱧᱮᱞ ᱫᱚᱦᱚᱣᱟᱠᱟᱫᱟ ᱛᱚ᱾
ᱮᱠᱫᱚᱢ ᱮᱠᱫᱚᱢ ᱟᱨ ᱦᱟᱸ ᱪᱮᱜ ᱠᱚ ᱞᱟᱹᱭᱟ ᱩᱸᱜ ᱞᱟᱹᱭᱫᱟᱞᱤᱧ ᱡᱚᱠᱷᱚᱱ ᱦᱟᱸᱜ ᱯᱚᱭᱥᱟ ᱠᱚᱵᱚᱱ ᱮᱢᱟᱠᱚᱣᱟ ᱩᱱ ᱫᱚ ᱦᱟᱸᱜ ᱩᱝᱠᱩ ᱛᱚ ᱥᱚᱢᱚᱭ ᱞᱟᱜᱟᱣ ᱟᱠᱚᱣᱟ ᱨᱩᱣᱟᱹᱲ ᱛᱮ ᱥᱚᱸᱜᱮ ᱥᱚᱝ ᱫᱚ ᱦᱟᱸᱜ ᱵᱟ ᱠᱚ ᱮᱢᱟ ᱦᱟᱵᱮᱱᱟ ᱡᱮ ᱛᱮᱦᱮᱧ ᱢᱚ ᱠᱚᱭ ᱠᱮᱫᱮᱭᱟ ᱜᱟᱯᱟ ᱛᱮᱜᱮ ᱮᱢᱟᱦᱟᱜ ᱵᱮᱱᱟᱭ ᱚᱝᱠᱟᱱᱟᱜ ᱠᱟᱛᱷᱟ ᱫᱚ ᱵᱟᱝ ᱠᱟᱱᱟ ᱥᱮ, ᱦᱮᱸ ᱵᱟᱝ? ᱩᱱᱤ ᱦᱚᱸᱛᱚ ᱥᱚᱢᱚᱭ ᱞᱟᱜᱟᱣ ᱟᱭᱟ ᱦᱳᱭ ᱩᱱᱤ ᱦᱚᱸ ᱥᱚᱢᱚᱭ ᱞᱟᱜᱟᱣ ᱟᱭᱟ ᱛᱚ ᱠᱟᱹᱣᱰᱤ ᱯᱚᱭᱥᱟᱹ ᱟᱨᱡᱟᱣ ᱞᱟᱹᱜᱤᱫ ᱛᱮ ᱛᱟᱯᱚᱨᱮ ᱛᱚ ᱮᱢᱟ ᱦᱟᱢᱟᱭ᱾
ᱦᱳᱭ᱾ ᱟᱨ ᱨᱩᱣᱟᱹ ᱦᱟᱹᱥᱩ ᱨᱮᱢᱟ ᱚᱱᱮ ᱚᱞᱯᱚ ᱠᱤᱪᱷᱩ ᱯᱚᱭᱥᱟ ᱛᱮᱫᱚ ᱵᱟᱝ ᱦᱳᱭᱳᱜ ᱛᱟᱵᱚᱱᱟ ᱥᱮ ᱡᱮ ᱢᱤᱜ-ᱵᱟᱨ ᱦᱮᱸ ᱥᱚ ᱴᱟᱠᱟ ᱠᱟᱛᱮ ᱵᱟᱝ ᱥᱮ ᱟᱹᱰᱤ ᱟᱭᱢᱟ ᱰᱷᱮᱨ ᱯᱚᱭᱥᱟ ᱞᱟᱜᱟᱜ-ᱟ᱾ ᱞᱟᱜᱟᱜᱼᱟ ᱛᱟᱦᱚᱞᱮ ᱚᱱᱟ ᱠᱚ ᱮᱢ ᱨᱩᱣᱟᱹᱲ ᱢᱟᱱᱮ ᱮᱢ ᱛᱮᱫᱚ ᱴᱟᱭᱤᱢ ᱞᱟᱜᱟᱜᱼᱟ ᱥᱮ᱾
ᱮᱠᱫᱚᱢ ᱟᱨ ᱚᱱᱟ ᱠᱚᱦᱚᱸ ᱡᱩ ᱡᱩᱫᱤ ᱦᱟᱸᱜ ᱵᱟᱭ ᱛᱟᱦᱮᱱ ᱛᱟᱢᱟ ᱛᱟᱦᱞᱮ ᱠᱷᱟᱱ ᱫᱚ ᱦᱟᱸᱜ ᱦᱚᱲ ᱴᱷᱮᱱ ᱫᱷᱟᱨ ᱩᱫᱷᱟᱹᱨ ᱦᱚᱸ ᱢᱟᱱᱮ ᱡᱟᱦᱟᱸ ᱛᱤᱱᱟᱹᱜ ᱵᱟᱭᱫᱷᱚ ᱡᱟᱸᱦᱟᱭ ᱡᱩᱫᱤ ᱯᱚᱭᱥᱟᱹ ᱠᱚᱦᱚᱸ ᱦᱚᱲ ᱠᱚ ᱵᱟᱠᱚ ᱮᱢᱟᱢᱟ ᱟᱨ ᱡᱩᱫᱤ ᱡᱟᱭᱜᱟ ᱠᱚᱦᱚ ᱛᱟᱦᱚᱞᱮ ᱵᱚᱱᱫᱷᱚᱠ ᱦᱩᱭᱩᱜ ᱛᱟᱢᱟ ᱵᱟᱭᱫᱷᱚ ᱡᱟᱞᱟ᱾ ᱢᱤᱴᱤᱡ ᱦᱚᱲ ᱠᱤ ᱯᱚᱭᱥᱟᱧ ᱡᱩᱫᱤ ᱩᱱᱤ ᱡᱩᱫᱤ ᱱᱟᱯᱟᱭ ᱦᱚᱲ ᱡᱩᱫᱤ ᱥᱟᱵ ᱠᱟᱜ ᱢᱮ ᱵᱷᱟᱜᱮ ᱧᱚᱜ ᱦᱚᱲ ᱡᱩᱫᱤ ᱢᱟᱱᱮ ᱩᱱᱤ ᱨᱳᱜᱽ ᱟᱡᱟᱨ ᱨᱮ ᱯᱟᱲᱟᱣᱱᱟ ᱩᱱᱟᱹᱜ ᱫᱚ ᱦᱟᱸᱜ ᱠᱚᱢ ᱥᱚᱢᱚᱭ ᱧᱚᱜ ᱛᱮᱫᱚ ᱦᱟᱸᱜ ᱵᱟᱢ ᱡᱟᱦᱟᱸ ᱞᱮᱠᱟ ᱵᱟᱢ ᱧᱮᱞᱩᱜ ᱥᱮ ᱡᱩᱫᱤ ᱦᱟᱲᱟᱢ ᱵᱩᱲᱷᱤ ᱦᱚᱲᱫᱚ ᱦᱟᱸᱜ ᱩᱱᱟᱹᱜ ᱵᱟᱢ ᱠᱷᱟᱹᱛᱤᱨᱮᱭᱟ ᱦᱮᱸ ᱵᱟᱝ ᱡᱩᱫᱤ ᱦᱟᱸᱜ ᱰᱷᱮᱨ ᱜᱮ ᱵᱚᱭᱮᱥ ᱵᱟᱲᱟ ᱟᱠᱟᱱᱟᱭ᱾ ᱟᱨ ᱡᱩᱫᱤ ᱱᱚᱝᱠᱟ ᱫᱟᱲᱮ ᱦᱚᱲ ᱦᱚᱴᱟᱛᱮ ᱡᱟᱦᱟᱱᱟᱜ ᱨᱮ ᱨᱩᱣᱟᱹ ᱦᱟᱹᱥᱩᱭᱮᱱᱟ ᱩᱱ ᱫᱚ ᱦᱟᱸᱜ ᱯᱚᱭᱥᱟ ᱴᱟᱠᱟ ᱫᱚ ᱠᱟᱹᱴᱤᱡ ᱠᱷᱚᱨᱪᱟᱭ ᱜᱮᱭᱟᱢ ᱦᱮᱸ ᱵᱟᱝ?
ᱦᱳᱭ ᱵᱟᱵᱚᱱ ᱠᱚᱭᱚᱜ ᱜᱚᱫ ᱠᱟᱠᱚᱣᱟ ᱥᱮ᱾
ᱮᱠᱫᱚᱢ ᱮᱠᱫᱚᱢ᱾
ᱦᱳᱭ᱾
ᱦᱮᱸ, ᱟᱹᱰᱤ ᱦᱚᱲᱜᱮ ᱚᱝᱠᱟ ᱢᱟᱱᱮ ᱴᱟᱠᱟ ᱯᱚᱭᱥᱟᱹ ᱚᱵᱷᱟᱵᱽ ᱛᱮᱦᱚᱸ ᱡᱤᱣᱤ ᱠᱚ ᱪᱟᱞᱟᱜ ᱠᱟᱱ ᱛᱟᱠᱚᱣᱟ, ᱪᱤᱠᱟᱹᱭᱟᱵᱮᱱ ᱠᱳᱱᱳ ᱠᱚᱨᱟᱣ ᱨᱮᱱᱟᱜ ᱵᱟᱹᱱᱩᱜ ᱛᱟᱵᱤᱱᱟ ᱦᱚᱲ ᱠᱚ ᱦᱚᱲ ᱦᱚᱸᱛᱚ ᱯᱚᱭᱥᱟ ᱠᱚᱭ ᱠᱟᱛᱮ ᱦᱚᱸ ᱡᱩᱫᱤ ᱵᱟᱠᱚ ᱮᱢᱟ ᱵᱮᱱᱟ ᱟᱨ ᱟᱵᱮᱱ ᱴᱷᱮᱱ ᱦᱚᱸ ᱡᱩᱫᱤ ᱚᱝᱠᱟ ᱦᱟᱸᱜ ᱡᱟᱸᱦᱟᱱᱟᱜ ᱥᱳᱛ ᱞᱮᱠᱟ ᱥᱳᱛ ᱠᱟᱛᱮ ᱥᱳᱛ ᱞᱟᱹᱜᱤᱫ ᱦᱚᱸ ᱚᱱᱠᱟ ᱢᱟᱱᱮ ᱡᱟᱦᱟᱱᱟᱜ ᱠᱟᱹᱣᱰᱤ ᱦᱚᱸ ᱟᱨᱡᱟᱣ ᱵᱟᱵᱮᱱ ᱫᱟᱲᱮᱭᱟᱜᱼᱟ ᱵᱟᱝ ᱛᱟᱦᱮᱱ ᱛᱟᱵᱮᱱᱟ, ᱪᱮᱫ ᱵᱮᱱ ᱪᱤᱠᱟᱹ ᱫᱟᱲᱮᱭᱟᱜᱼᱟ ᱦᱮᱸ᱾
ᱦᱳᱭ ᱡᱩᱫᱤ ᱠᱚ ᱵᱩᱪᱟ ᱡᱮ ᱱᱩᱠ ᱱᱩᱭ ᱫᱚ ᱢᱟᱱᱮ ᱚᱝᱠᱟ ᱥᱮᱨᱚᱠᱚᱢ ᱩᱫᱷᱟᱹᱨ ᱦᱟᱛᱟᱣ ᱠᱟᱛᱮᱫ ᱨᱮᱦᱚᱸ ᱵᱟᱭ ᱥᱳᱫᱷ ᱫᱟᱲᱮᱭᱟᱜ-ᱟᱭ ᱟᱨᱠᱤ᱾ ᱚᱝᱠᱟᱱ ᱠᱚ ᱦᱚᱲ ᱫᱚ ᱵᱟᱝ ᱠᱚ ᱮᱢᱟ ᱵᱚᱱ ᱜᱮᱭᱟ ᱥᱮ᱾
ᱮᱠᱫᱚᱢ ᱮᱠᱫᱚᱢ᱾
ᱦᱳᱭ᱾
ᱚᱱᱟ ᱠᱷᱟᱹᱛᱤᱨ ᱛᱮ ᱱᱤᱛᱳᱜ ᱠᱷᱚᱱᱟᱜ ᱜᱮ ᱢᱟᱱᱮ ᱴᱟᱠᱟ ᱟᱨᱡᱟᱣ ᱫᱚ ᱦᱟᱸᱜ ᱚᱱᱠᱟ ᱢᱟᱱᱮ ᱠᱷᱚᱨᱪᱟ ᱫᱚ ᱦᱟᱸᱜ ᱩᱱᱟᱹᱜ ᱵᱟᱝ ᱠᱷᱚᱨᱪᱟ ᱦᱩᱭᱩᱜᱼᱟ ᱡᱮ ᱡᱟᱸᱦᱟᱱᱟᱜ ᱠᱚᱨᱮ ᱯᱷᱟᱞᱛᱩ ᱠᱚᱨᱮ ᱤᱱᱵᱷᱮᱥᱴ ᱠᱟᱜ-ᱟᱹᱧ ᱚᱱᱠᱟ ᱫᱚ ᱵᱟᱝᱜᱮ᱾ ᱢᱟᱱᱮ ᱠᱤᱪᱷᱩᱜᱟᱱ ᱴᱟᱠᱟ ᱫᱚ ᱱᱤᱛᱳᱜ ᱠᱷᱚᱱᱟᱜ ᱜᱮ ᱴᱟᱠᱟ ᱟᱨᱡᱟᱣ ᱥᱮᱬᱟ ᱠᱟᱜ ᱦᱩᱭᱩᱜᱼᱟ, ᱟᱨ ᱥᱟᱶᱛᱮ ᱚᱝᱠᱟᱜᱮ ᱞᱤᱢᱤᱴ ᱨᱮ ᱠᱷᱚᱨᱪᱟᱭ ᱦᱩᱭᱩᱜᱼᱟ ᱦᱮᱸ ᱵᱟᱝ ᱵᱟᱹᱲᱛᱤ ᱠᱚ ᱚᱝᱠᱟ ᱵᱟᱵᱚᱱ ᱠᱷᱚᱨᱪᱟᱭᱟ ᱰᱷᱮᱨ᱾ ᱰᱷᱮᱨ ᱫᱚ ᱠᱚᱢ ᱠᱚᱢ ᱜᱮ ᱠᱷᱚᱨᱪᱟ ᱞᱮᱠᱷᱟᱱ ᱟᱹᱰᱤᱴᱟ ᱜᱮ ᱱᱟᱯᱟᱭᱚᱜᱼᱟ ᱦᱮᱸ ᱵᱟᱝ?
ᱦᱳᱭ᱾